ᱦᱮᱸ ᱟᱡᱚᱢᱚᱜ ᱠᱟᱱᱟ ᱠᱤ?
ᱦᱮᱸ ᱦᱮᱸ ᱟᱡᱚᱢᱚᱜ ᱠᱟᱱᱟ᱾
ᱦᱮᱸ ᱡᱚᱦᱟᱨ ᱜᱮ᱾
ᱦᱮᱸ ᱡᱚᱦᱟᱨ ᱜᱮ ᱪᱮᱫ ᱠᱚᱵᱤᱱ ᱪᱤᱠᱟᱹ ᱵᱟᱲᱟᱭᱮᱫᱟ?
ᱪᱮᱫ ᱠᱚᱞᱤᱧ ᱪᱤᱠᱟᱹ ᱵᱟᱲᱟᱭ ᱫᱟ ᱱᱚᱱᱛᱮ ᱢᱮᱥ ᱠᱚᱨᱮ ᱢᱮᱱᱟᱜ ᱞᱤᱧᱟ᱾ ᱟ ᱟᱵᱤᱱ ᱫᱚ ᱪᱮᱫ ᱠᱚ ᱵᱮᱱ ᱪᱤᱠᱟᱹᱭ ᱵᱟᱰᱟᱭ ᱫᱟ?
ᱟᱹᱞᱤᱧ ᱦᱚᱸ ᱱᱚᱜ-ᱚᱭ ᱵᱟᱨᱦᱮ ᱠᱟᱹᱢᱤ ᱥᱮᱫ ᱞᱤᱧ ᱛᱟᱦᱮᱸᱜ ᱠᱟᱱᱟ ᱛᱚ ᱵᱟᱨᱦᱮ ᱫᱤᱥᱚᱢ ᱥᱮᱫ᱾
ᱪᱮᱫ ᱠᱚᱫᱚ ᱵᱤᱱ ᱠᱟᱹᱢᱤᱭ ᱫᱟ ᱵᱟᱦᱨᱮ ᱠᱟᱹᱢᱤ ᱨᱮ ᱪᱟᱞᱟᱣ ᱠᱟᱛᱮᱫ?
ᱟᱫᱚ ᱵᱟᱨᱦᱮ ᱫᱤᱥᱚᱢ ᱞᱤᱧ ᱦᱮᱡ ᱟᱠᱟᱱᱟ ᱪᱮᱫ ᱠᱚᱞᱤᱧ ᱠᱟᱹᱢᱤᱭᱟ ᱚᱱᱟ ᱤᱭᱟᱹ ᱠᱚᱨᱮ ᱤᱰ ᱵᱷᱟᱴ᱾ ᱴᱤ ᱨᱮ ᱠᱟᱹᱢᱤ ᱦᱩᱭᱩᱜ ᱠᱟᱱᱟ᱾
ᱚ ᱟᱹᱞᱤᱧ ᱫᱚ ᱢᱮᱥ ᱠᱚᱨᱮ ᱢᱮᱱᱟᱜ ᱟᱹᱞᱤᱧ ᱫᱚᱞᱤᱧ ᱯᱟᱲᱦᱟᱜ ᱠᱟᱱᱟ ᱞᱤᱧ᱾
ᱚ ᱦᱚᱸ ᱛᱤᱱᱟᱹᱜ ᱫᱷᱟᱹᱵᱤᱡ ᱵᱮᱱ ᱯᱟᱲᱦᱟᱜ ᱠᱟᱱᱛᱮ ᱥᱮᱵᱮᱱ ᱯᱟᱲᱦᱟᱜ ᱠᱟᱱ ᱜᱮᱭᱟ ᱱᱤᱛ ᱦᱚᱸ?
ᱦᱚᱝ ᱯᱟᱲᱦᱟᱜ ᱠᱟᱱ ᱛᱟᱦᱮᱱ ᱞᱤᱧ
ᱚᱻ ᱱᱤᱛᱚᱜ ᱫᱚ ᱛᱤᱱᱟᱹᱜ ᱫᱷᱟᱵᱤᱡ ᱵᱮᱱ ᱯᱟᱲᱦᱟᱜ ᱠᱟᱱᱟ?
ᱠᱚᱞᱮᱡᱽ ᱨᱮᱞᱤᱧ ᱠᱚᱞᱮᱡᱽ ᱫᱚᱞᱤᱧ ᱠᱚᱢᱯᱤᱞᱤᱴ ᱟᱠᱟᱫᱟ ᱟᱫᱚ ᱚᱲᱟᱜ ᱨᱮᱜᱮ ᱱᱚᱰᱮ ᱢᱮᱥ ᱥᱮ ᱨᱮᱞᱤᱧ ᱢᱮᱱᱟᱜ ᱞᱤᱧᱟᱹ
ᱚᱻ ᱥᱮ ᱪᱟᱹᱠᱨᱤ ᱠᱚᱵᱮᱱ ᱧᱟᱢ ᱠᱮᱫᱟ ᱥᱮᱪᱮᱫ?
ᱵᱟᱝᱟ ᱵᱟᱝᱟ ᱪᱟᱹᱠᱨᱤ ᱠᱚᱫᱚ ᱪᱮᱫ ᱦᱚᱸ ᱵᱟᱹᱞᱤᱧ ᱧᱟᱢ ᱟᱠᱟᱫᱟ᱾
ᱮ‌ ᱚ ᱵᱟᱝ ᱟᱫᱚ ᱧᱟᱢ ᱫᱚᱨᱠᱟᱨ ᱛᱚ ᱞᱟᱹᱭ ᱫᱟᱠᱚ ᱛᱚ ᱱᱟᱣᱟ ᱥᱚᱨᱠᱟᱨ ᱦᱮᱡ ᱠᱟᱱᱟ ᱛᱚ ᱪᱟᱹᱠᱨᱤ ᱮᱢᱚᱜ-ᱟ ᱛᱚ᱾
ᱵᱟᱝᱟ ᱵᱟᱝᱟ ᱪᱟᱹᱠᱨᱤ ᱪᱟᱹᱠᱨᱤ ᱠᱚᱫᱚ ᱵᱟᱹᱞᱤᱧ ᱧᱟᱢ ᱟᱠᱟᱫᱟ᱾ ᱪᱟᱹᱠᱨᱤ ᱫᱚ ᱟᱹᱣᱨᱤ ᱜᱮ᱾
ᱡᱚ ᱚᱱᱟ ᱪᱟᱹᱠᱨᱤ ᱠᱚ ᱨᱮᱱᱟᱜ ᱟᱥᱟ ᱠᱚᱫᱚ ᱵᱟᱹᱱᱩᱜ ᱛᱟᱵᱮᱱᱟ ᱠᱤ?
ᱮ ᱪᱟᱹᱠᱨᱤ ᱨᱮᱱᱟᱜ ᱟᱥᱟ ᱫᱚ ᱢᱮᱱᱟᱜ-ᱟ᱾ ᱟᱥᱟ ᱫᱚ ᱢᱮᱱᱟᱜ-ᱟ ᱟᱫᱚ ᱯᱨᱚᱢ ᱠᱚᱞᱤᱧ ᱯᱮᱨᱮᱡ ᱮᱫᱟ ᱛᱚ ᱟᱫᱚ ᱪᱟᱹᱠᱨᱤ ᱠᱚ ᱨᱮᱱᱟᱜ ᱞᱤᱥᱴ ᱠᱚ ᱵᱟᱝ ᱦᱤᱡᱩᱜ ᱠᱟᱱᱟ ᱟᱫᱚ ᱤᱱᱟᱹ ᱠᱷᱟᱹᱛᱤᱨ ᱜᱮ ᱟᱫᱚ ᱞᱤᱧ᱾ ᱚᱱᱟ ᱠᱚᱫᱚ ᱞᱤᱧ ᱵᱚᱱᱫ ᱦᱟᱛᱟᱲ ᱟᱠᱟᱫᱟ
ᱚ
ᱛᱚ ᱴᱤᱭᱩᱥᱚᱱ ᱞᱤᱧ ᱯᱟᱲᱦᱟᱣᱮᱫ ᱠᱚᱣᱟ ᱜᱤᱫᱽᱨᱟᱹ ᱠᱚ᱾
ᱚ ᱥᱟᱹᱜᱮ ᱜᱚᱴᱮᱜ ᱜᱤᱫᱽᱨᱟᱹ ᱵᱮᱱ ᱯᱟᱲᱦᱟᱣᱮᱫ ᱠᱚᱣᱟ ᱴᱤᱭᱩᱥᱚᱱ ᱛᱟᱦᱚᱞᱮ?
ᱦᱮᱸᱛᱚ ᱟᱹᱰᱤ ᱜᱟᱱ ᱱᱚᱝᱠᱟ ᱠᱩᱲᱤ ᱡᱚᱱ ᱜᱟᱱ ᱠᱚ ᱦᱩᱭᱩᱜ-ᱟ᱾
ᱚ ᱦᱳ ᱵᱷᱟᱜᱮ ᱜᱮᱫᱚ ᱢᱟᱱᱮ ᱪᱮᱫ ᱪᱮᱫ ᱥᱟᱵᱡᱮᱴ ᱠᱚ ᱴᱚᱯᱤᱠ ᱠᱚ ᱱᱤᱭᱮ ᱵᱮᱱ ᱯᱟᱲᱦᱟᱣᱮᱫ ᱠᱚᱣᱟ ᱜᱤᱫᱽᱨᱟᱹ ᱠᱚᱫᱚ?
ᱦᱮᱸ ᱦᱤᱥᱴᱨᱤ ᱥᱟᱱᱛᱟᱞᱤ ᱛᱟᱨᱯᱚᱨᱮ ᱤᱝᱞᱤᱥ
ᱦᱚᱭ ᱦᱚᱭ᱾
ᱚᱱᱟ ᱜᱮ ᱚᱱᱟ ᱠᱚᱜᱮᱞᱤᱧ ᱯᱟᱲᱦᱟᱣᱮᱫ ᱠᱚᱣᱟ᱾
ᱥᱷᱤᱞᱳᱥᱚᱯᱷᱤ ᱠᱚᱫᱚ ᱵᱟᱝ?
ᱵᱟᱝᱟ ᱚᱱᱟ ᱠᱚᱫᱚ ᱵᱟᱝ᱾
ᱚ
ᱚᱱᱟ ᱫᱚ ᱟᱫᱚ ᱮᱴᱟᱜ ᱴᱤᱭᱩᱥᱚᱱ ᱨᱮ ᱢᱟᱥᱴᱟᱨ ᱢᱮᱱᱟᱜ ᱠᱚᱣᱟ᱾
ᱡᱟᱠ ᱚᱱᱟ ᱦᱚᱸ ᱴᱷᱤᱠ ᱜᱮᱭᱟ ᱪᱟᱹᱠᱨᱤ ᱵᱟᱭ ᱧᱟᱢ ᱠᱟᱱᱟ ᱴᱤᱭᱩᱥᱚᱱ ᱯᱟᱲᱦᱟᱣ ᱦᱚᱸ ᱤᱱᱫᱟ ᱪᱮᱫ ᱱᱮᱛᱟᱨ ᱱᱤᱭᱟᱹ ᱡᱩᱜᱽ ᱨᱮᱫᱚ ᱪᱟᱹᱠᱨᱤ ᱨᱮᱱᱟᱜ ᱫᱚ ᱵᱷᱚᱨᱥᱟ ᱫᱚ ᱵᱟᱹᱱᱩᱜ-ᱟᱥᱮ ᱥᱚᱨᱠᱟᱨ ᱵᱚᱫᱚᱞᱚᱜ ᱠᱟᱱᱟ ᱪᱟᱹᱠᱨᱤ ᱦᱚᱸ ᱯᱟᱞᱴᱟᱜ ᱠᱟᱱᱟ᱾
ᱦᱮᱸ ᱛᱚ ᱦᱮᱸ ᱟᱨ ᱟᱹᱵᱤᱱ ᱫᱚ? ᱟᱹᱵᱤᱱ ᱫᱩᱵᱤᱱ ᱢᱟᱱᱮ ᱮᱨᱟ ᱩᱨᱩ ᱠᱚᱫᱚ ᱢᱮᱱᱟᱜ ᱠᱚᱣᱟ ᱥᱮ ᱵᱟᱹᱪᱩᱜ ᱠᱚᱣᱟ?
ᱟᱫᱚ ᱛᱮᱦᱮᱸ ᱠᱟᱱ ᱛᱟᱹᱟᱞᱤᱧᱟᱭ ᱵᱟᱹᱲᱤᱡ ᱱᱟᱭ᱾
ᱚᱸ ᱚᱠᱟ ᱞᱮᱠᱟ ᱛᱮᱫᱚᱭ ᱵᱟᱹᱲᱤᱡ ᱮᱱᱟ?
ᱦᱮᱸ ᱨᱳᱜᱽ ᱡᱟᱞᱟ ᱨᱮᱸᱜᱮᱡ ᱦᱚᱲᱟᱜ ᱛᱚ ᱪᱮᱫ ᱟᱵᱟᱨ ᱨᱩᱣᱟᱹ ᱦᱟᱹᱥᱩ ᱯᱟᱭ ᱴᱟᱠᱟ ᱯᱟᱭᱥᱟ ᱵᱟᱝ ᱛᱟᱦᱮᱱ ᱠᱷᱟᱡ᱾ ᱡᱟ ᱦᱳᱠ ᱟᱫᱚ ᱚᱱᱟᱛᱮ ᱟᱹᱞᱤᱧ ᱦᱚᱸ ᱟᱹ ᱵᱟᱜ ᱤᱭᱟᱹ ᱫᱩᱠ ᱡᱟᱞᱟᱛᱮ ᱵᱟᱦᱨᱮ ᱠᱟᱹᱢᱤ ᱥᱮᱫ ᱞᱤᱧ ᱦᱮᱡ ᱠᱟᱱᱟ
ᱚᱻ...... ᱦᱮᱸᱛᱚ ᱚᱱᱟ ᱦᱚᱸ ᱟᱫᱚ ᱜᱤᱫᱽᱨᱟᱹ ᱯᱤᱫᱽᱨᱟᱹ ᱫᱚ ᱛᱤᱱᱟᱹᱜ ᱜᱟᱱ ᱟᱠᱚ?
ᱵᱟᱝ ᱜᱤᱫᱽᱨᱟᱹ ᱠᱩ ᱫᱚ ᱵᱟᱹᱱᱩᱜ ᱠᱚ ᱛᱟᱞᱧᱟ ᱟᱞᱤᱧ ᱨᱮᱱ ᱫᱚ
ᱜᱤᱫᱽᱨᱟᱹ ᱠᱚᱫᱚ ᱵᱟᱹᱪᱩᱜ ᱠᱚᱣᱟ, ᱚᱻ ᱛᱟᱦᱱᱮ ᱠᱷᱟᱱ ᱮᱨᱟ ᱩ ᱮᱨᱟ ᱠᱚᱫᱚ ᱵᱮᱱ ᱚᱲᱟᱜ ᱨᱮᱜᱮ ᱢᱮᱱᱟᱜ ᱠᱚᱣᱟ
ᱦᱮᱸ ᱱᱤᱛᱚᱜ ᱫᱚ ᱚᱲᱟᱜ ᱨᱤᱜᱤ ᱢᱮᱱᱟᱜ ᱠᱚᱣᱟ
ᱚᱻ
ᱟᱫᱚ ᱵᱟᱦᱨᱮ ᱠᱟᱹᱢᱤ ᱥᱮᱫ ᱞᱤᱧ ᱦᱮᱡ ᱟᱠᱟᱱᱟ
ᱦᱮᱸ ᱛᱚ ᱚᱱᱟ ᱦᱚᱸ ᱜᱚᱛᱚ ᱠᱟᱛᱷᱟ
ᱦᱩᱸ ᱦᱩᱸ ᱦᱩᱸ ᱟᱵᱮᱱ ᱫᱚ ᱪᱮᱫ ᱪᱟᱹᱠᱨᱤ ᱨᱮᱱᱟᱜ ᱫᱚ ᱯᱨᱤᱯᱟᱨᱮᱥᱚᱱ ᱠᱚᱫᱚ ᱵᱟᱵᱮᱱ ᱦᱟᱛᱟᱣ ᱮᱫᱟ
ᱦᱟᱛᱟᱣ ᱚᱱᱟ ᱫᱚ ᱟᱫᱚ ᱞᱤᱧ ᱢᱮᱛᱟ ᱵᱤᱱ ᱠᱟᱱ ᱫᱚ ᱯᱷᱨᱚᱢ ᱞᱤᱧ ᱯᱮᱨᱮᱡ ᱞᱮᱫ ᱛᱟᱦᱮᱸᱫ ᱟᱫᱚ ᱦᱮᱸ ᱟᱫᱚ ᱪᱟᱹᱠᱨᱤ ᱠᱚᱨᱮᱱᱟᱜ ᱞᱤᱥᱴ ᱠᱚ ᱵᱟᱝ ᱦᱮᱡ ᱞᱮᱱᱟ ᱟᱫᱚ ᱤᱱᱟᱹ ᱠᱷᱟᱹᱛᱤᱨ ᱜᱮ ᱟᱫᱚ ᱟᱹᱱ ᱟᱫᱚᱢ ᱟᱹᱲᱤᱥ ᱛᱮ ᱟᱫᱚ ᱯᱷᱨᱚᱢ ᱜᱮ ᱵᱟᱞᱤᱧ ᱯᱮᱨᱮᱡᱟ ᱟᱫᱚ ᱴᱤᱭᱩᱥᱟᱱ ᱞᱤᱧ ᱯᱟᱲᱦᱟᱣᱮᱫ ᱠᱚᱫᱚ
ᱵᱟᱝ ᱵᱟᱝ ᱚᱱᱟᱤᱧ ᱢᱮᱱᱟ ᱵᱷᱟᱹᱭ ᱱᱟᱣᱟ ᱥᱚᱨᱠᱟᱨ ᱮ ᱦᱮᱡ ᱟᱠᱟᱱᱟ ᱡᱚᱠᱷᱚᱱ ᱮᱢ ᱨᱮᱭᱟᱜ ᱠᱟᱛᱷᱟᱭ ᱞᱟᱹᱭ ᱠᱟᱫ ᱮᱢᱚᱜ ᱜᱮᱭᱟᱭ ᱟᱫᱚ ᱟᱵᱮᱱ ᱡᱚᱠᱷᱚᱱ ᱵᱮ ᱤᱱᱟᱹᱜ ᱞᱟᱯᱷᱟᱝ ᱥᱮᱫ ᱵᱮᱱ ᱚᱞᱚᱜ ᱯᱟᱲᱦᱟᱣ ᱟᱠᱟᱱᱟ ᱛᱟᱦᱞᱮ ᱚᱱᱟ ᱠᱚ ᱠᱟᱹᱢᱤ ᱫᱚ ᱵᱟ ᱚᱱᱟ ᱠᱚᱨᱮ ᱫᱚ ᱟᱞᱚᱵᱮᱱ ᱛᱟᱭᱱᱚᱢ ᱵᱟᱲᱟᱭᱟ ᱟᱹᱞᱤᱧᱟᱜ ᱢᱮᱱ ᱛᱮᱫᱚ ᱪᱮᱫᱟᱜ ᱟᱹᱞᱤᱧ ᱫᱚ ᱢᱟᱱᱮ ᱟᱫᱚ ᱟᱹᱰᱤ ᱫᱤᱱ ᱨᱤᱜᱤ ᱯᱟᱲᱦᱟᱜ ᱠᱚᱞᱤᱧ ᱵᱟᱹᱜᱤ ᱪᱟᱵᱟᱣ ᱟᱠᱟᱫᱼᱟ ᱥᱮ ᱟᱫᱚ ᱱᱤᱛᱚᱜ ᱱᱤᱛᱚᱜ ᱞᱤᱧ ᱢᱟᱱᱮ ᱠᱚᱥᱴᱚ ᱞᱤᱧ ᱵᱩᱡᱷᱟᱹᱣ ᱫᱟ ᱵᱟᱝ ᱪᱮᱫᱟᱜ ᱪᱚ ᱯᱟᱲᱦᱟᱜ ᱞᱤᱧ ᱵᱟᱹᱜᱤ ᱠᱮᱫ ᱯᱟᱲᱦᱟᱣ ᱞᱮᱱᱠᱷᱟᱡ ᱡᱟᱜᱤ ᱡᱟᱦᱟᱱᱟᱜ ᱵᱷᱟᱜᱤ ᱡᱟᱭᱜᱟ ᱨᱮ ᱞᱤᱧ ᱥᱮᱴᱮᱨ ᱫᱟᱲᱮ ᱠᱮᱭᱟ ᱟ ᱪᱟᱠᱨᱤ
ᱦᱮᱸ ᱦᱮᱸ ᱟᱨ ᱤᱡᱟᱹ
ᱦᱮᱸ
ᱟᱨ ᱛᱤᱱᱟᱹᱜ ᱫᱷᱟᱹᱵᱤᱡ ᱫᱚᱵᱮ ᱚᱞ ᱠᱟᱫᱟ
ᱟᱹᱞᱤᱧ ᱫᱚ ᱡᱟᱹᱥᱛᱤ ᱫᱚ ᱵᱟᱹᱞᱤᱧ ᱚᱞ ᱠᱟᱱᱟ ᱚᱱᱠᱟ ᱞᱟᱹᱭ ᱞᱮᱠᱷᱟᱡ ᱴᱩᱭᱮᱞ ᱫᱷᱟᱹᱵᱤᱡ ᱟᱫᱚ ᱚᱱᱟ ᱯᱚᱨᱮ ᱜᱮᱞᱤᱧ ᱵᱟᱹᱜᱤᱣ ᱟᱠᱟᱜᱼᱟ
ᱦᱮᱸᱛᱚ ᱴᱩᱭᱮᱞᱫᱷᱟᱵᱤᱜ ᱵᱤᱱ ᱚᱞ ᱟᱠᱟᱫᱟ ᱚᱞ ᱟᱠᱟᱫᱟ ᱢᱟᱱᱮ ᱮᱪ ᱮᱥ ᱛᱚᱵᱤᱱ ᱮᱢ ᱟᱠᱟᱜ ᱜᱮᱭᱟ
ᱦᱮᱸ ᱦᱮᱸ ᱦᱮᱸ ᱮᱪ ᱮᱥ ᱫᱚᱞᱤᱧ ᱮᱢ ᱟᱠᱟᱜ ᱜᱮᱭᱟ
ᱡᱩᱫᱤ ᱵᱤᱱ ᱮᱢ ᱠᱟᱫᱟ ᱛᱟᱦᱮ ᱠᱷᱟᱱ ᱛᱚ ᱚᱱᱟ ᱥᱤᱵᱤᱠ ᱠᱚᱨᱮᱱᱟᱜ ᱯᱩᱞᱤᱥ ᱠᱚᱨᱮᱱᱟᱜ ᱚᱱᱟ ᱠᱚ ᱛᱚᱵᱤᱱ ᱯᱷᱤᱞᱟᱯ ᱫᱟᱲᱮᱭᱟᱜ ᱠᱮᱭᱟ
ᱟᱫᱚ ᱦᱩᱸ ᱦᱩᱸ ᱦᱩᱸ ᱞᱟᱹᱭ ᱵᱤᱱ ᱞᱟᱹᱭᱵᱤᱱ
ᱛᱟᱨᱯᱚᱨᱮ ᱟᱹᱰᱤ ᱜᱟᱱ ᱯᱷᱨᱚᱢ ᱛᱚ ᱳᱰᱳᱝ-ᱚᱜ ᱠᱟᱱᱟ ᱵᱮᱠᱟᱨ ᱵᱷᱟᱛᱟ ᱠᱚ ᱥᱚᱨᱠᱟᱨᱤ ᱮ ᱮᱢᱚᱜ ᱠᱟᱱᱟ
ᱦᱮᱸ ᱟᱫᱚ ᱚᱱᱟ ᱫᱚ ᱢᱟᱱᱮ ᱟᱹᱰᱤ ᱫᱤᱱ ᱨᱮ ᱯᱟᱲᱦᱟᱜ ᱠᱚᱞᱤᱧ ᱵᱟᱹᱜᱤ ᱣᱟᱠᱟᱜ ᱛᱚ ᱱᱤᱛᱚᱜ ᱚᱱᱟ ᱠᱚᱫᱚ ᱥᱤᱵᱤᱠ ᱴᱤᱵᱤᱠ ᱨᱮᱱᱟᱜ ᱫᱚ ᱚᱱᱟ ᱠᱚᱢᱯᱤᱴᱤᱴᱤᱵ ᱮᱠᱡᱟᱢ ᱠᱚᱨᱮᱱᱟᱜ ᱫᱚ ᱟᱨ ᱚᱱᱟ ᱤᱪᱪᱷᱟᱹ ᱫᱚ ᱵᱟᱹᱱᱩᱜ ᱛᱟᱞᱤᱧᱟ ᱯᱟᱲᱦᱟᱣ ᱫᱚ ᱟᱹᱰᱤ ᱫᱤᱱ ᱨᱮ ᱯᱟᱲᱦᱟᱣ ᱠᱚ ᱵᱟᱹᱜᱤ ᱦᱩᱭ ᱠᱟᱱᱟ ᱱᱤᱛᱚᱜ ᱟᱫᱚ ᱚᱱᱛᱮ ᱱᱤᱛᱚᱜ ᱨᱩᱣᱟᱹᱲ ᱪᱞᱟᱜ ᱫᱚ ᱵᱟᱝ ᱢᱚᱱᱮᱜ-ᱟ ᱥᱮ
ᱟᱨᱦᱚᱸ ᱟᱫᱚ ᱯᱷᱳᱱ ᱠᱚᱨᱮ ᱫᱚᱵᱤᱱ ᱧᱮᱞᱮᱜ ᱜᱮᱭᱟ ᱥᱮ ᱚᱞᱚᱜ ᱯᱟᱲᱦᱟᱣ ᱠᱚᱨᱮᱱᱟᱜ ᱠᱚ ᱟᱲᱟᱜ ᱮᱫᱟ
ᱦᱮᱸ ᱟᱫᱚ ᱚᱱᱟ ᱠᱚᱫᱚ ᱧᱮᱞ ᱫᱚ ᱦᱩᱭᱩᱜ ᱠᱟᱱ ᱜᱮᱭᱟ
ᱦᱮᱸᱛᱚ ᱚᱱᱟ ᱠᱚᱫᱚ ᱚᱱᱟ ᱠᱚᱫᱚ ᱧᱮᱞ ᱵᱤᱱ ᱚᱱᱟ ᱠᱚ ᱡᱩᱫᱤ ᱵᱟᱵᱤᱱ ᱧᱮᱞᱟ ᱪᱤᱠᱟᱹᱛᱮ ᱦᱩᱭᱩᱜᱼᱟ ᱦᱟᱯᱮᱱ ᱫᱤᱱ ᱜᱮ ᱱᱤᱛᱚᱜ ᱫᱚᱵᱤᱱ ᱮᱨᱟ ᱩᱨᱩ ᱠᱟᱣᱱᱟ ᱦᱮᱸᱥᱮ ᱦᱟᱯᱮᱱ ᱫᱤᱱ ᱜᱤᱫᱽᱨᱟᱹ ᱯᱤᱫᱽᱨᱟᱹ ᱠᱚ ᱦᱤᱡᱩᱜ ᱟᱠᱚ ᱩᱱ ᱡᱚᱠᱷᱚᱡ ᱪᱮᱫ ᱵᱤᱱ ᱪᱤᱠᱟᱹᱭᱟ ᱩᱱ ᱡᱚᱠᱷᱚᱡ ᱫᱚ ᱩᱱᱠᱩ ᱦᱚᱸᱛᱚ ᱠᱟᱹᱡ ᱪᱩᱞᱩᱝ ᱥᱤᱠᱟᱹᱣ ᱠᱚᱵᱤᱱ ᱮᱢᱟ ᱠᱚᱣᱟ ᱛᱚ
ᱦᱮᱸ ᱚᱱᱟ ᱦᱚᱸ ᱠᱟᱛᱷᱟ ᱫᱚ ᱠᱟᱛᱷᱟ ᱠᱟᱱ ᱜᱮᱭᱟ ᱟᱵᱮᱱ ᱡᱟᱦᱟᱸ ᱵᱮᱱ ᱞᱟᱹᱭ ᱮᱫᱟ ᱚᱱᱟ ᱦᱚᱸ ᱵᱟᱹᱲᱤᱡ ᱠᱟᱛᱷᱟ ᱫᱚ ᱵᱟᱝ ᱠᱟᱱᱟ ᱾
ᱦᱮᱸᱛᱚ ᱩᱱᱠᱩ ᱠᱚᱦᱚᱸ ᱥᱤᱠᱟᱹᱣ ᱦᱩᱭᱩᱜᱼᱟ ᱾ ᱵᱷᱟᱹᱜᱤ ᱦᱚᱨᱛᱮ ᱤᱫᱤ ᱠᱚ ᱦᱩᱭᱩᱜᱼᱟ ᱜᱤᱫᱽᱨᱟᱹ ᱯᱤᱫᱽᱨᱟᱹ ᱠᱚᱦᱚᱸ᱾ ᱤᱫᱤ ᱠᱟᱛᱮᱜ ᱛᱚ ᱛᱟᱨ ᱯᱚᱨᱮ ᱛᱚ ᱢᱟᱨᱟᱝ ᱦᱚᱲ ᱵᱮᱱᱟᱣ ᱠᱚ ᱦᱩᱭᱩᱜᱼᱟ ᱾ ᱟᱹᱵᱤᱱ ᱢᱟ ᱵᱟᱵᱤᱱ ᱵᱮᱱᱟᱣ ᱟᱠᱟ ᱵᱟᱵᱤᱱ ᱵᱮᱱᱟᱣ ᱠᱟᱱᱟ ᱾ ᱜᱤᱫᱽᱨᱟᱹ ᱛᱚᱵᱤᱱ ᱵᱮᱱᱟᱣ ᱫᱟᱲᱮᱭᱟ ᱠᱚᱣᱟ ᱵᱷᱟᱹᱜᱤ ᱦᱚᱲ ᱾
ᱟᱫᱚ ᱟᱹᱞᱤᱧ ᱦᱚᱸ ᱞᱤᱧ ᱵᱟᱹᱲᱤᱡ ᱴᱷᱤᱠ ᱠᱮᱫᱟ ᱞᱤᱧ ᱱᱤᱛᱚᱝ ᱦᱮᱸ ᱱᱤᱛᱚᱜ ᱞᱤᱧ ᱵᱟᱹᱲᱤᱡᱽ ᱴᱷᱤᱠ ᱠᱮᱫᱟ ᱱᱤᱛᱚᱜ ᱥᱩᱫᱷᱟᱹᱨᱟᱣ ᱫᱚ ᱟᱨ ᱵᱟᱝ ᱜᱟᱱᱚᱜ ᱠᱟᱱᱟ ᱥᱮ
ᱦᱩᱸ ᱟᱫᱚ ᱟᱹᱵᱤᱱ ᱟᱹᱵᱤᱱ ᱱᱩᱭ ᱵᱟᱹᱲᱤᱡᱽ ᱴᱷᱤᱠ ᱠᱟᱫᱟ ᱟᱫᱚ ᱛᱚ ᱜᱤᱫᱽᱨᱟᱹ ᱛᱚ ᱟᱞᱚᱵᱤᱱ ᱵᱟᱹᱲᱤᱡᱽ ᱦᱚᱪᱚ ᱟᱠᱚᱣᱟ ᱾
ᱦᱚᱭ ᱦᱚᱭ ᱦᱚᱭ ᱦᱚᱭ ᱮᱠᱫᱚᱢ ᱠᱟᱛᱷᱟ ᱠᱟᱱ ᱜᱤᱭ
ᱜᱤᱫᱽᱨᱟᱹ ᱫᱚ ᱟᱞᱚᱵᱤᱱ ᱵᱟᱹᱲᱤᱡᱽ ᱦᱚᱪᱚ ᱠᱚᱣᱟ ᱧᱮᱞ ᱦᱚᱪᱚ ᱠᱚᱵᱤᱱ ᱢᱟᱱᱮ ᱵᱷᱟᱜᱤ ᱧᱚᱜ ᱯᱟᱲᱦᱟᱣ ᱦᱚᱪᱚ ᱠᱚᱵᱤᱱ ᱴᱤᱭᱩᱥᱚᱱ ᱨᱮ ᱵᱷᱚᱨ ᱛᱤ ᱠᱚ ᱵᱤᱱ ᱾ ᱟᱹᱵᱤᱱ ᱵᱟᱵᱤᱱ ᱛᱤᱸᱜᱩ ᱫᱟᱲᱮ ᱟᱠᱟᱫᱟ ᱟᱹᱵᱤᱱᱟᱜ ᱡᱟᱸ ᱛᱤ ᱡᱟᱸᱜᱟ ᱛᱮ ᱟᱹᱵᱤᱱᱤᱡ ᱜᱤᱫᱽᱨᱟᱹ ᱦᱚᱸ ᱵᱷᱟᱹᱜᱤ ᱧᱚᱜ ᱛᱮ ᱛᱤᱜᱩ ᱦᱚᱪᱚᱭᱮ ᱵᱤᱱ
ᱦᱚᱸ ᱦᱚᱸ ᱦᱚᱸ ᱦᱮᱸ ᱴᱤᱠ ᱾
ᱪᱚᱭ ᱵᱤᱱ ᱡᱟᱹᱥᱛᱤ ᱫᱚ ᱤᱝᱞᱤᱥ ᱟᱨ ᱵᱟᱝᱞᱟ ᱠᱟᱹᱡᱽ ᱡᱟᱹᱥᱛᱤ ᱧᱚᱜ ᱵᱟᱲᱟᱭ ᱚᱪᱚᱭ ᱵᱤᱱ
ᱦᱮᱸ ᱤᱝᱞᱤᱥ ᱟᱨ ᱵᱟᱝᱞᱟ ᱫᱚ ᱵᱟᱹᱲᱛᱤ ᱠᱟᱛᱮ ᱱᱮᱛᱟᱨ ᱫᱚ ᱞᱟᱹᱠᱛᱤ ᱠᱟᱱ ᱜᱮᱭᱟ ᱥᱮ ᱟᱫᱚ ᱵᱟᱹᱲᱛᱤ ᱫᱚ ᱤᱝᱞᱤᱥ ᱜᱮ ᱱᱮᱛᱟᱨ ᱫᱚ ᱜᱚᱴᱟ ᱜᱮ ᱪᱟᱹᱞᱛᱤ ᱵᱷᱟᱥᱟ ᱠᱟᱱᱟ ᱥᱮ
ᱦᱩᱸ ᱦᱩᱸ ᱤᱝᱞᱤᱥ ᱤᱝᱞᱤᱥ ᱢᱤᱰᱤᱭᱟᱹᱢ ᱠᱚᱛᱮ ᱵᱷᱩᱨᱛᱤ ᱮᱵᱤᱱ ᱤᱝᱞᱤᱥ ᱠᱚ ᱵᱟᱝᱞᱟ ᱠᱚ ᱥᱟᱱᱛᱟᱲ ᱟᱵᱚ ᱪᱤᱠᱤ ᱠᱚᱨᱮᱱᱟᱜ ᱠᱚ
ᱟᱹᱞᱤᱧ ᱫᱚᱞᱤᱧ ᱢᱚᱱᱮᱣ ᱠᱟᱜᱼᱟ ᱦᱮᱸ ᱦᱳᱭ ᱦᱳᱭ ᱟᱹᱞᱤᱧ ᱫᱚᱞᱤᱧ ᱢᱚᱱᱮ ᱟᱠᱟ ᱪᱤᱠᱤ ᱛᱮᱞᱤᱧ ᱯᱟᱲᱦᱟᱣ ᱦᱚᱪᱚ ᱠᱚᱣᱟ ᱜᱤᱫᱽᱨᱟᱹ ᱠᱚᱦᱟᱸᱜ
ᱦᱮᱸ ᱦᱮᱸ ᱚᱱᱟ ᱦᱚᱸᱛᱚ ᱵᱷᱟᱜᱤ ᱜᱮᱭᱟ ᱪᱤᱠᱤ ᱛᱮ ᱯᱟᱲᱦᱟᱣ ᱫᱚ ᱟᱲᱟᱝ ᱛᱮ ᱟᱯᱢᱟ ᱟᱵᱚᱣᱟᱜ ᱟᱲᱟᱝ ᱛᱮ ᱚᱞ ᱞᱮᱱᱠᱷᱟᱱ ᱦᱮᱸ ᱵᱷᱟᱜᱤᱜᱼᱟ ᱤᱱᱟᱹᱠᱷᱟᱱ ᱵᱟᱠᱚ ᱮᱸᱴᱠᱮᱴᱚᱬᱮᱜᱼᱟ ᱾
ᱦᱚᱭ ᱦᱚᱭ ᱦᱚᱭ ᱦᱚᱭ ᱟᱹᱞᱤᱧ ᱦᱚᱸ ᱢᱟᱱᱮ ᱪᱤᱠᱤ ᱥᱮᱬᱟ ᱨᱮᱱᱟᱜ ᱟᱹᱰᱤ ᱤᱭᱟᱹ ᱥᱚᱠ ᱛᱟᱦᱮᱸ ᱠᱟᱱ ᱛᱟᱹᱞᱤᱧᱟ ᱟᱫᱚ ᱦᱚᱸᱜᱼᱚᱭ ᱥᱚᱢᱚᱥᱟ ᱠᱷᱟᱹᱛᱤᱨ ᱛᱮ ᱵᱟᱹᱞᱤᱧ ᱥᱮᱬᱟ ᱫᱟᱲᱮ ᱞᱮᱫᱟ ᱟᱹᱞᱤᱧ ᱢᱚᱱᱮ ᱠᱮᱫ ᱵᱟᱝ ᱜᱤᱫᱽᱨᱟᱹ ᱱᱤᱭᱟᱹ ᱫᱷᱚ ᱚᱞ ᱪᱤᱠᱤ ᱛᱮᱞᱤᱧ ᱯᱟᱲᱦᱟᱣ ᱚᱪᱚ ᱠᱚᱣᱟ ᱦᱟᱸᱜ ᱟᱹᱞᱤᱧᱟᱹᱜ ᱥᱚᱠ ᱜᱤᱫᱽᱨᱟᱹᱣᱟᱜ ᱢᱮᱫᱦᱟ ᱨᱮ ᱞᱤᱧ ᱧᱮᱞᱟ ᱾
ᱦᱮᱸ ᱦᱮᱸ ᱚᱱᱟ ᱫᱚ ᱟᱵᱤᱱᱟᱜ ᱥᱚᱠ ᱟᱹᱵᱤᱱ ᱵᱟᱵᱤᱱ ᱢᱮᱴᱟᱣ ᱫᱟᱲᱮ ᱠᱟᱫᱟ ᱜᱤᱫᱽᱨᱟᱹ ᱴᱷᱮᱱ ᱛᱚ ᱵᱤᱱ ᱢᱮᱴᱟᱣᱟ ᱾
ᱦᱚᱭ ᱦᱚᱭ ᱦᱚᱭ ᱦᱚᱭ
ᱱᱮᱛᱟᱨ ᱢᱟ ᱱᱚᱣᱟ ᱰᱤᱡᱮ ᱞᱟᱜᱽᱬᱮ ᱠᱚ ᱩᱰᱩᱝ ᱟᱠᱟᱱᱟ ᱾
ᱦᱮᱸ ᱢᱟᱱᱮ ᱰᱤᱡᱮ ᱞᱟᱜᱽᱲᱮ ᱠᱷᱟᱹᱛᱤᱨ ᱛᱮᱜᱮ ᱪᱚᱝ ᱜᱤᱫᱽᱨᱟᱹ ᱠᱚ ᱟᱨᱦᱚᱸ ᱢᱟᱱᱮ ᱵᱟᱹᱲᱤᱡᱽ
ᱣᱚᱜ ᱦᱚᱭ ᱦᱚᱭ ᱦᱮᱸᱛᱚ ᱢᱟᱱᱮ ᱱᱚᱛᱮ ᱨᱮᱜᱮ ᱱᱚᱛᱮ ᱨᱮᱜᱮ ᱡᱟᱹᱥᱛᱤ ᱢᱚᱱᱮ ᱴᱟᱱᱮᱫ ᱛᱟᱠᱚᱣᱟᱭ ᱪᱟᱞᱟᱜ ᱠᱟᱱᱟ ᱠᱚ ᱚᱱᱟ ᱠᱚ ᱟᱨ ᱚᱱᱟ ᱠᱚ ᱥᱩᱡᱚᱜ ᱟᱞᱚᱵᱤᱱ ᱮᱢᱟ ᱠᱚᱣᱟ ᱠᱟᱹᱡᱽ ᱪᱩᱞᱩᱝ ᱱᱩᱠᱩ ᱱᱩᱠᱩ ᱫᱚ ᱦᱚᱥᱴᱮᱞ ᱨᱮ ᱫᱚ ᱟᱹᱵᱤᱱᱤᱡᱽ ᱜᱤᱫᱽᱨᱟᱹ ᱫᱚ ᱦᱳᱥᱴᱮᱞ ᱨᱮ ᱫᱚᱦᱚᱭᱮ ᱵᱤᱱ ᱵᱷᱟᱹᱜᱤᱛᱮ ᱚᱞᱚᱜ ᱯᱟᱲᱦᱟᱜ ᱢᱟᱭ ᱟᱨ ᱢᱟᱱᱮ ᱟᱨ ᱚᱲᱟᱜ ᱜᱮ ᱟᱞᱚᱵᱤᱱ ᱟᱹᱜᱩᱭᱮ ᱵᱤᱱ ᱵᱟᱹᱨᱥᱤᱸᱧ ᱜᱟᱱ ᱫᱚᱦᱚᱭᱮ ᱵᱤᱱ ᱛᱟᱨᱯᱚᱨ ᱦᱚᱥᱴᱮᱞ ᱨᱮᱜ ᱤᱫᱤ ᱴᱟ ᱠᱟᱭ ᱵᱮᱱ ᱵᱟᱝ ᱠᱷᱟᱱ ᱫᱚ ᱡᱩᱫᱤ ᱚᱲᱟᱜ ᱨᱮ ᱡᱩᱫᱤ ᱛᱟᱦᱮᱱᱟ ᱛᱟᱦᱚᱞᱮ ᱠᱷᱟᱱ ᱰᱤᱡᱮ ᱞᱟᱸᱜᱽᱲᱮ ᱜᱮ ᱮᱛᱚᱦᱚᱵᱽᱟᱭ
ᱟᱫᱚ ᱢᱟᱱᱮ ᱦᱮᱸ ᱟᱫᱚ ᱟᱫᱚ ᱮᱢᱚᱱ ᱰᱤᱡᱮ ᱠᱚ ᱪᱟᱹᱞᱩ ᱟᱠᱟᱱᱟ ᱯᱨᱳᱜᱨᱟᱢ ᱦᱟᱭ ᱨᱮ ᱪᱷᱟᱹᱯᱨᱤ ᱯᱨᱳᱜᱨᱟᱢ ᱛᱟᱞᱟ ᱧᱤᱫᱟᱹ ᱚᱱᱟ ᱠᱷᱟᱹᱛᱤᱨ ᱛᱮ ᱡᱟᱹᱥᱛᱤ ᱢᱟᱱᱮ ᱯᱚᱨᱤᱵᱮᱥ ᱠᱚᱫᱚ ᱵᱟᱹᱲᱤᱡᱽ ᱪᱟᱵᱟᱜ ᱠᱟᱱᱟ
ᱦᱮᱸ ᱛᱚ ᱟᱨ ᱤᱭᱟᱹ ᱞᱟᱹᱭ ᱫᱟᱞᱤᱧ ᱡᱮ ᱟᱨ ᱯᱷᱳᱱ ᱠᱚᱦᱚᱸ ᱟᱞᱚᱵᱤᱱ ᱥᱟᱵ ᱦᱚᱪᱚ ᱠᱚᱣᱟ ᱚᱞᱯᱚ ᱵᱚᱭᱮᱥ ᱨᱮ ᱟᱞᱚᱵᱤᱱ ᱥᱟᱵ ᱦᱚᱪᱚ ᱦᱚᱪᱚᱭᱟ ᱜᱤᱫᱽᱨᱟᱹ ᱛᱟᱵᱤᱱ
ᱦᱮ ᱠᱚ ᱚᱱᱟ ᱠᱚ ᱡᱟᱶᱟᱭᱧᱚᱜ ᱠᱟᱱᱟ ᱠᱚ ᱟᱸᱜᱤᱨᱚᱜ ᱠᱟᱸᱱᱟ ᱠᱚ
ᱦᱮᱸ ᱦᱮᱸ ᱠᱩᱲᱤ ᱜᱤᱫᱽᱨᱟᱹ ᱫᱚ ᱮᱠᱫᱚᱢ ᱯᱷᱳᱱ ᱜᱮ ᱟᱞᱚᱵᱤᱱ ᱥᱟᱵ ᱦᱚᱪᱚᱭᱮ ᱛᱟᱵᱤᱱᱟ᱾ ᱟᱨ ᱡᱩᱫᱤ ᱠᱚᱲᱟ ᱜᱤᱫᱽᱨᱟᱹ ᱠᱷᱟᱱ ᱩᱱᱤ ᱦᱚᱸ ᱯᱷᱳᱱ ᱮᱠᱫᱚᱢ ᱞᱟᱦᱟ ᱠᱷᱚᱱ ᱯᱷᱳᱱ ᱮᱠᱫᱚᱢ ᱟᱞᱚᱵᱤᱱ ᱥᱟᱵ ᱦᱚᱪᱚ ᱟᱭᱟ᱾ ᱯᱷᱳᱱ ᱡᱩᱫᱤ ᱵᱤᱱ ᱥᱟᱵ ᱦᱚᱪᱚ ᱠᱮᱫᱮᱭᱟ ᱛᱟᱦᱞᱮ ᱠᱷᱟᱱᱮ ᱵᱚᱨᱵᱟᱛ ᱮᱱᱟ ᱟᱹᱵᱤᱱᱤᱡ ᱜᱤᱫᱽᱨᱟᱹ᱾ ᱢᱚᱱᱮ ᱠᱟᱭ ᱵᱤᱱ ᱟᱵᱤᱱ ᱠᱷᱚᱱ ᱫᱚᱭ ᱥᱟᱦᱟᱭᱱᱟ᱾ ᱟᱭᱳᱼᱵᱟᱵᱟ ᱴᱷᱮᱱ ᱠᱷᱚᱱ ᱫᱚ ᱥᱟᱦᱟᱭᱮᱱᱟᱭ ᱟᱫᱚ ᱟᱹᱵᱤᱱ ᱴᱷᱮᱱ ᱫᱚ ᱟᱹᱵᱤᱱ ᱫᱚᱭ ᱦᱤᱲᱤᱧ ᱜᱤᱰᱤ ᱠᱟᱜ ᱵᱮᱱᱟᱭ ᱡᱮ ᱤᱧᱨᱮᱱ ᱟᱭᱳ ᱵᱟ ᱵᱟ ᱢᱮᱱᱟᱜ ᱠᱤᱱᱟᱹ ᱢᱮᱱᱛᱮ ᱚᱱᱟ ᱠᱚᱫᱚ ᱯᱩᱨᱟᱹᱭ ᱦᱤᱲᱤᱧ ᱪᱟᱵᱟ ᱠᱮᱫᱟ᱾ ᱚᱱᱟ ᱠᱚ ᱩᱭᱦᱟᱹᱨ ᱠᱟᱛᱮ ᱟᱹᱵᱤᱱᱤᱡ ᱜᱤᱫᱽ ᱜᱤᱫᱽᱨᱟᱹ ᱦᱟᱯᱮᱱ ᱫᱤᱱ ᱨᱮ ᱛᱤ ᱡᱟᱝᱟᱭ ᱛᱤᱸᱜᱩ ᱠᱮᱴᱮᱡᱚᱜ ᱟᱭ ᱟᱡᱛᱮ᱾
ᱦᱮᱸ᱾
ᱛᱟᱨᱯᱚᱨᱮ
ᱟᱨ ᱱᱮᱛᱟᱨ ᱡᱤ ᱢᱟᱱᱮ ᱮᱠᱫᱚᱢ ᱚᱱᱟ ᱯᱟᱛᱟ ᱱᱮᱥᱟ ᱠᱚ ᱪᱮᱫ ᱠᱚᱪᱚᱝ ᱱᱮ ᱱᱤᱛᱚᱜ ᱩᱰᱩᱠ ᱠᱟᱱᱟ ᱮ ᱜᱟᱸᱡᱟ ᱠᱚ ᱯᱟᱛᱟ ᱠᱚ ᱪᱮᱫ ᱠᱚᱪᱚᱝ ᱦᱟᱱᱟ ᱱᱤᱭᱟᱹ ᱱᱮᱥᱟᱛᱮ ᱟᱨᱚ ᱢᱟᱱᱮ ᱜᱤᱫᱽᱨᱟᱹ ᱠᱚ ᱮᱠᱫᱚᱢ ᱠᱚ ᱵᱟᱹᱲᱤᱡ ᱪᱟᱵᱟᱜ ᱠᱟᱱᱟ ᱪᱮᱫ ᱤᱧ ᱞᱟᱹᱭᱟ ᱢᱟᱱᱮ ᱚᱱᱟ ᱠᱚᱫᱚ ᱟᱹᱰᱤ ᱠᱷᱟᱨᱟᱯ ᱡᱤᱱᱤᱥ ᱠᱟᱱᱟ ᱮᱠᱫᱚᱢ ᱵᱟᱠᱚ ᱵᱩᱡᱷᱟᱹᱣᱟ ᱪᱮᱫ ᱮᱢ ᱢᱮᱛᱟ ᱟᱠᱚᱣᱟ᱾
ᱦᱮᱸ ᱦᱮᱸ ᱦᱟᱱᱟ ᱱᱚᱣᱟ ᱢᱟᱱᱮ ᱦᱟᱱᱟ ᱱᱚᱣᱟ ᱢᱟᱱᱮ ᱮᱸ ᱦᱟᱱᱟ ᱱᱚᱣᱟ ᱡᱚᱢ ᱧᱩ᱾ ᱢᱟᱱᱮ ᱜᱟᱛᱮ ᱠᱚ ᱥᱟᱶ ᱫᱚᱢᱮ ᱢᱮᱥᱟᱜ ᱟᱭᱛᱚ ᱟᱫᱚ ᱤᱱᱟᱹ ᱠᱷᱟᱹᱛᱤᱨ ᱟᱞᱮᱚᱵᱤᱱ ᱢᱮᱥᱟ ᱦᱚᱪᱚᱭᱮᱭᱟ ᱩᱱᱟᱹᱜ ᱫᱚ ᱟᱨ ᱟᱨ ᱦᱟᱱᱛᱮ ᱱᱟᱛᱮ ᱢᱮᱞᱟ ᱯᱟᱛᱟ ᱪᱟᱞᱟᱣ ᱞᱮᱱᱠᱷᱟᱱ ᱜᱮ ᱦᱟᱱᱟ ᱱᱟᱣᱟ ᱱᱮᱥᱟᱭᱟᱭ᱾ ᱦᱮᱸᱛᱚ ᱱᱮᱥᱟ ᱞᱮᱱᱠᱷᱟᱱ ᱜᱮᱛᱚ ᱜᱤᱫᱽᱨᱟᱹ ᱢᱟᱭ ᱵᱚᱨᱵᱟᱫ ᱫᱚᱜ ᱟᱭ ᱛᱚ᱾
ᱦᱩᱸ ᱟᱫᱚ ᱵᱟᱝ ᱚᱱᱟ ᱠᱚᱫᱚ ᱱᱮᱛᱟᱨ ᱫᱚ ᱵᱟᱝ ᱫᱚ ᱟᱫᱚ ᱱᱮᱛᱟᱨ ᱫᱚ ᱢᱟᱱᱮ ᱵᱚᱞᱮ ᱵᱚᱞᱮ ᱠᱷᱮᱞ ᱵᱟᱲᱟᱭᱼᱟᱜ ᱛᱚ ᱠᱟᱹᱴᱤᱡ᱾ ᱵᱚᱞ ᱠᱷᱮᱞᱮ ᱫᱟᱲᱟᱱ ᱜᱮᱭᱟ ᱛᱚ᱾
ᱦᱮᱸ ᱦᱮᱸ᱾
ᱦᱮᱸᱛᱚ ᱚᱱᱟ ᱠᱚᱫᱚ ᱵᱷᱟᱜᱤ ᱜᱮᱭᱟ ᱵᱚᱞ ᱠᱷᱮᱞ ᱠᱚᱫᱚ ᱛᱤ ᱡᱟᱸᱜᱟ ᱠᱟᱹᱡ
ᱤᱡᱟᱹᱜᱼᱟ ᱢᱟᱱᱮ ᱵᱷᱟᱹᱜᱤ ᱪᱚᱧᱪᱚᱞ ᱧᱚᱜ ᱨᱮ ᱛᱟᱦᱮᱱᱟ ᱢᱟᱱᱮ ᱢᱟᱭᱟᱢ ᱠᱚ
ᱦᱮᱸ ᱦᱮᱸ ᱟᱨ ᱢᱟᱭᱟᱢ ᱠᱚ ᱢᱟᱱᱮ ᱢᱤᱫᱴᱷᱮᱱ ᱫᱚ ᱵᱟᱝ ᱛᱟᱦᱮᱱᱟᱛᱚ ᱦᱟᱱᱛᱮ ᱱᱟᱛᱮ ᱦᱚᱲᱢᱚ ᱠᱟᱹᱡ ᱪᱟᱸᱜᱷᱟ ᱠᱟᱹᱡ ᱮ ᱫᱚᱦᱚᱭᱟᱭ ᱟᱨ ᱵᱚᱰᱤ ᱠᱚ ᱯᱷᱤᱴᱱᱮᱥ ᱛᱟᱦᱮᱱᱟ᱾
ᱦᱮᱸ ᱦᱮᱸ ᱵᱚᱞ ᱠᱚᱫᱚ ᱵᱷᱟᱞᱮ ᱜᱮ ᱠᱷᱮᱞᱟ᱾
ᱦᱮᱸ ᱦᱮᱸ᱾ ᱵᱚᱞ ᱠᱷᱮᱞ ᱠᱚᱫᱚ ᱵᱷᱟᱜᱤ ᱜᱮᱫᱚ᱾ ᱵᱚᱞ ᱠᱷᱮᱞ ᱠᱚᱫᱚ ᱵᱟᱝ ᱠᱷᱟᱨᱟᱯᱟ ᱵᱚᱞ ᱠᱷᱮᱞ ᱫᱚ ᱟᱹᱰᱤ ᱵᱷᱟᱹᱜᱤ ᱡᱤᱱᱤᱥ ᱠᱟᱱᱟ᱾
ᱦᱳᱭ ᱦᱳᱭ᱾
ᱢᱟᱱᱮ ᱦᱚᱲᱢᱚ ᱨᱮᱱᱟᱜ ᱫᱟᱲᱮ ᱟᱹᱜᱩᱭᱟ᱾
ᱦᱳᱭ ᱦᱳᱭ᱾ ᱟᱵᱮᱱ ᱫᱚ ᱵᱚᱞ ᱠᱚᱵᱮᱱ ᱠᱷᱮᱞ ᱵᱟᱲᱟᱭ ᱜᱮᱭᱟ ᱥᱮ ᱵᱟᱝ ᱛᱟᱦᱚᱞᱮ᱾
ᱦᱮᱸ ᱟᱹᱞᱤᱧ ᱫᱚ ᱢᱟᱡᱷᱮ ᱢᱚᱫᱫᱷᱮ ᱪᱟᱞᱟᱣ ᱵᱟᱲᱟᱜ ᱟᱹᱞᱤᱧ ᱢᱟᱴᱷ ᱥᱮᱫ ᱠᱷᱮᱞ ᱵᱟᱲᱟᱭᱟᱞᱤᱧ᱾
ᱦᱮᱸ ᱚᱱᱟ ᱠᱚᱫᱚ ᱢᱟᱱᱮ ᱟᱹᱞᱤᱧ ᱦᱚᱸ ᱮᱱᱛᱮ ᱞᱟᱦᱟ ᱛᱮᱞᱤᱧ ᱠᱷᱮᱞᱤᱜ ᱠᱟᱱ ᱛᱟᱦᱮᱱᱟ᱾ ᱟᱫᱚ ᱱᱮᱛᱟᱨ ᱫᱚ ᱵᱚᱭᱮᱥ ᱪᱟᱵᱱᱟᱞᱤᱧ ᱛᱚ ᱟᱫᱚ ᱪᱤᱠᱟᱹᱛᱮ ᱵᱚᱞ ᱞᱤᱧ ᱠᱷᱮᱞᱟ ᱟᱫ ᱢᱟᱥᱮ ᱥᱟᱡᱷᱮ ᱞᱤᱧ ᱪᱟᱞᱟᱜ ᱜᱮᱭᱟ ᱜᱤᱫᱽᱨᱟᱹ ᱠᱚ ᱥᱟᱞᱟᱜ᱾ ᱤᱱᱠᱟ ᱫᱟᱬᱟᱱ ᱠᱷᱤᱨᱠᱩ ᱵᱟᱲᱟᱭ᱾
ᱦᱮᱸᱛᱚ ᱚᱱᱟ ᱫᱚ ᱵᱷᱟᱜᱤ ᱜᱮᱫᱚᱜ ᱟᱹᱞᱤᱧ ᱦᱚᱸ ᱱᱚᱝᱠᱟ ᱟᱫᱚ ᱱᱮᱛᱟᱨ ᱢᱟ ᱠᱟᱹᱡ ᱪᱩᱞᱩᱝ ᱵᱟᱰᱟᱭ ᱜᱮᱭᱟᱵᱤᱱ᱾
ᱦᱮᱸ
ᱠᱟᱹᱡ ᱪᱩᱞᱩᱝ ᱦᱚᱲᱢᱚ ᱞᱮᱱᱠᱷᱟᱱ ᱫᱚ ᱢᱚᱱᱮ ᱠᱚ ᱵᱟᱲᱦᱟᱜᱼᱟ ᱦᱮᱸᱥᱮ
ᱦᱩᱭᱩᱜ ᱜᱮᱭᱟ ᱥᱮ ᱵᱚᱭᱮᱥ ᱟᱫᱚ ᱵᱚᱭᱮᱥ ᱦᱩᱭ ᱞᱮᱱᱠᱷᱟᱱ ᱫᱚ ᱠᱷᱮᱞᱢᱮᱞ ᱦᱚᱸ ᱟᱨ ᱵᱟᱝ ᱥᱚᱢᱵᱷᱚᱵᱽ ᱥᱮ
ᱦᱮᱸ ᱦᱩᱸ ᱦᱩᱭᱮᱱ ᱜᱮ ᱛᱟᱹᱞᱤᱧᱟ ᱵᱚᱭᱚᱥ ᱫᱚ ᱟᱹᱰᱤ ᱵᱷᱚᱨᱟ ᱛᱤᱨᱤᱥ ᱪᱟᱞᱟᱜ ᱠᱟᱱ ᱛᱟᱹᱞᱤᱧᱟ
ᱚ ᱦᱚᱻ ᱟᱫᱚ ᱛᱤᱨᱤᱥ ᱪᱟᱞᱟᱣ ᱟᱠᱟᱱ ᱛᱟᱹᱵᱤᱱᱟ ᱟᱫᱚ ᱵᱟᱵᱮᱱ ᱵᱟᱯᱞᱟ ᱟᱠᱟᱱᱛᱮ
ᱚ ᱦᱚᱸᱻ ᱵᱟᱹᱞᱤᱧ ᱵᱟᱯᱞᱟᱣᱟᱠᱟᱱᱟ
ᱚᱦᱚᱸ ᱻ
ᱵᱟᱯᱞᱟ ᱵᱟᱯᱞᱟ ᱧᱮᱧᱮᱞ ᱠᱚᱫᱚ ᱠᱚ ᱦᱮᱡ ᱞᱮᱱᱟ ᱠᱤᱱᱛᱩ ᱟᱹᱞᱤᱧ ᱜᱮᱞᱤᱧ ᱵᱟᱱᱟ ᱵᱟᱝᱟ ᱠᱮᱫᱟ ᱞᱟᱹᱭ ᱠᱮᱫᱟᱞᱤᱧ ᱡᱮ ᱵᱟᱹᱞᱤᱧ ᱡᱟᱶᱟᱭᱚᱜᱼᱟ ᱱᱤᱛ ᱨᱮᱫᱚ ᱡᱟᱶᱟᱭ ᱜᱮ ᱡᱟᱶᱟᱭ